ᱦᱮᱞᱳ ᱦᱮᱞᱳ᱾ ᱦᱮᱸ ᱟᱸᱡᱚ ᱟᱸᱢᱚᱜ ᱠᱟᱱᱟ ᱥᱮ ᱵᱟᱝ?
ᱟᱡᱚᱢ ᱟᱸᱡᱚᱢᱚᱜ ᱠᱟᱱᱟ ᱾
ᱦᱳᱭ᱾ ᱱᱤᱛᱚᱜ ᱢᱟ ᱟᱨ ᱪᱮᱫ ᱠᱚ ᱵᱤᱱ ᱪᱤᱠᱟᱹᱭ, ᱱᱤᱛᱚᱜ ᱫᱚ ᱪᱮᱫ ᱵᱤᱱ ᱪᱤᱠᱟᱹᱭ ᱫᱟ?
ᱚᱭ ᱜᱤᱛᱤᱡ ᱵᱟᱲᱟ ᱦᱳᱭ
ᱜᱤᱛᱤᱡ ᱵᱟᱲᱟᱭ ᱠᱟᱱᱟ ᱵᱟᱝ?
ᱦᱮᱸ ᱦᱮᱸ᱾
ᱫᱟᱠᱟ ᱠᱚ ᱛᱚᱵᱮ ᱡᱚᱢ ᱵᱟᱲᱟ ᱦᱳᱭ ᱱᱟ ᱥᱮ ᱵᱟᱝ? ᱩᱸ ᱫᱟᱠᱟ ᱠᱚᱫᱚ ᱡᱚᱢ ᱵᱟᱲᱟ ᱦᱩᱭ ᱠᱟᱱᱟ᱾ ᱚᱻ
ᱦᱩᱸ᱾
ᱟ ᱱᱚᱱᱛᱮ ᱢᱟᱱᱮ ᱤᱭᱟᱹ ᱦᱩᱭᱩᱜ ᱠᱟᱱᱟ ᱵᱩᱡ ᱫᱟᱢ ᱢᱟᱱᱮ ᱴᱟᱥ ᱠᱷᱮᱞ ᱦᱩᱭᱩᱜ ᱠᱟᱱᱟ ᱾
ᱦ
ᱵᱩᱡ ᱫᱟᱢ, ᱢᱟᱱᱮ ᱴᱟᱥ ᱠᱷᱮᱞᱟ ᱠᱚᱢᱯᱤᱴᱤᱮᱱ ᱱᱚᱸᱰᱮ ᱦᱩᱭᱩᱜ ᱠᱟᱱᱟ, ᱢᱟᱱᱮ ᱚᱸᱰᱮ ᱟᱨ ᱤᱧ ᱦᱚᱸ ᱚᱸᱰᱮ ᱫᱚᱠᱟᱱ ᱤᱧ ᱪᱟᱞᱟᱜ ᱠᱟᱱ ᱛᱟᱸᱦᱮᱜ,
ᱦᱮᱸ ᱦᱮᱸ ᱦᱮᱸ ᱾
ᱫᱚᱢᱮ ᱡᱟᱭᱜᱟ ᱫᱚ ᱧᱮᱞᱮᱫ ᱠᱚᱣᱟᱹᱧ ᱡᱩᱲᱩ ᱠᱟᱱ ᱫᱚᱠᱚ ᱟᱹᱰᱤ ᱩᱥᱛᱟᱹᱨ ᱢᱟᱱᱮ ᱵᱚᱭᱮᱥ ᱦᱚᱲ ᱠᱚ ᱦᱮᱸ, ᱟᱫᱚ ᱴᱟᱥ ᱠᱷᱮᱞ ᱨᱮᱱᱟᱜ ᱚᱱᱟ ᱠᱚᱢᱯᱤᱴᱤᱥᱚᱱ ᱦᱩᱭᱩᱜ ᱠᱟᱱᱟ, ᱢᱟᱱᱮ ᱴᱟᱥ ᱚᱠᱚᱭ ᱪᱮᱫ ᱞᱮᱠᱟ ᱠᱷᱮᱞ ᱫᱟᱲᱮᱭᱟᱜᱼᱟᱭ᱾
ᱚ ᱠᱚᱞᱰᱨᱤᱡ?
ᱦᱮᱸ ᱠᱚᱞᱵᱮᱨᱤᱡ ᱥᱮᱤ ᱪᱮᱫ ᱤᱧ ᱫᱚ ᱩᱱᱟᱹᱜ ᱫᱚ ᱵᱟᱹᱧ ᱵᱟᱲᱟᱭᱟ ᱛᱚ ᱚᱱᱟ ᱠᱚ ᱱᱤᱭᱟᱹ ᱫᱚ ᱾
ᱟᱪᱪᱷᱟ ᱟᱪᱪᱷᱟ ᱾
ᱦᱮᱸ ᱡᱟᱹᱱᱤᱡ ᱠᱤᱱᱛᱩ ᱚᱸᱰᱮ ᱠᱟᱯ ᱠᱚ ᱢᱮᱱᱟᱜᱼᱟ ᱵᱩᱡ ᱫᱟᱢ ᱾
ᱚ᱾
ᱚᱱᱟ ᱠᱟᱯ ᱠᱚ ᱫᱚᱦᱚ ᱨᱮ ᱢᱟᱱᱮ ᱵᱚᱞ ᱠᱷᱮᱞ ᱞᱮᱠᱟ ᱡᱮᱢᱚᱱ, ᱚᱱᱚ ᱚᱝ ᱠᱟ, ᱩᱸᱻ ᱟᱢ ᱢᱟᱹᱭᱤᱠ ᱥᱟᱲᱮ ᱠᱚᱢ ᱟᱸᱡᱚᱢ ᱫᱟ?
ᱦᱮᱸ ᱟ ᱡᱚᱢᱚᱜ
ᱠᱟᱹᱴᱤᱡ ᱠᱟᱹᱴᱤᱡ,
ᱦᱩᱸ
ᱛᱷᱚᱲᱟ ᱟᱨ ᱤᱭᱟᱹ ᱠᱷᱚᱵᱚᱨ ᱦᱩᱭᱩᱜ ᱠᱟᱱᱟ ᱡᱮ ᱦᱚᱸᱜᱼᱚᱭ ᱛᱚᱵᱮ ᱟᱯᱮ ᱫᱚ ᱦᱩᱲᱩ ᱫᱚ ᱟᱣᱨᱤ ᱯᱮ ᱮᱨᱟ ᱵᱟᱝ?
ᱩᱸᱻ ᱮᱨ ᱦᱩᱭ ᱠᱟᱱᱟ ᱾
ᱦᱩᱸ᱾
ᱩᱸᱻ
ᱟᱨ ᱟᱯᱮ ᱫᱚ ᱪᱟᱞᱟᱜ ᱤᱧ ᱞᱮᱭᱮᱫ ᱛᱟᱦᱮᱸᱫ ᱫᱚ ᱢᱤᱫ ᱫᱤᱱ?
ᱦᱮᱸ ᱦᱤᱡᱩᱜ ᱢᱮ ᱫᱮᱞᱟ ᱾
ᱦᱩᱸ?
ᱦᱩᱸ᱾
ᱟᱹᱰᱤ ᱫᱤᱱ ᱟᱣᱨᱤ ᱤᱧ ᱪᱟᱞᱟᱜᱼᱟ ᱦᱮᱸᱥᱮ? ᱚᱱᱟ ᱛᱮ ᱜᱤᱧ ᱦᱮᱸᱜᱼᱼ ᱦᱟᱱᱮ ᱛᱤᱥᱤᱧ ᱪᱟᱞᱟᱣ ᱞᱮᱱᱟ ᱢᱤᱫ ᱫᱷᱟᱣ ᱾ ᱢᱤᱫ ᱫᱷᱟᱣ ᱪᱮᱫ ᱥᱚᱢᱚᱭ ᱤᱧ ᱪᱟᱞᱟᱣ ᱞᱮᱱᱟ ᱞᱟᱹᱭ ᱢᱮᱥᱮ? ᱦᱮᱸ?
ᱦᱩᱸ᱾
ᱵᱟᱹᱧ ᱫᱤᱥᱟᱹᱭ ᱫᱟ, ᱦᱟᱸᱱᱮ ᱢᱤᱫ ᱫᱷᱟᱣ ᱦᱟᱱᱮ ᱢᱤᱫ ᱫᱷᱟᱣ ᱵᱚᱞᱦᱚ ᱦᱩᱭ ᱞᱮᱱ ᱫᱚ᱾ ᱩᱱᱫᱚ ᱡᱟᱹᱱᱤᱡ ᱤᱭᱟᱹᱧ ᱪᱟᱞᱟᱜ ᱠᱟᱱᱛᱮ ᱚᱠᱟᱭ ᱛᱮ ᱠᱷᱟᱹᱠᱲᱤ ᱡᱷᱚᱨᱱᱟ ᱞᱤᱧ ᱪᱟᱜ ᱠᱟᱱ ᱛᱟᱦᱮᱸᱜ ᱵᱩᱡ ᱫᱟᱢ ᱾ ᱚ᱾ ᱩᱸ ᱛᱚ ᱱᱮ ᱜᱚᱴᱟ ᱫᱤᱱ ᱪᱮᱫ ᱠᱚ ᱛᱚᱵᱮ ᱦᱮᱸ? ᱱᱤᱭᱟᱹ ᱠᱚᱴᱷᱮᱱ ᱫᱚ ᱪᱮᱫ ᱠᱚ ᱩᱛᱩ ᱵᱟᱲᱟᱭ ᱦᱩᱭᱩᱜ ᱠᱟᱱᱟ ᱛᱳᱵᱮ?
ᱚ
ᱦᱮᱸ? ᱟᱢᱟᱜ ᱨᱚᱲ ᱴᱟᱜ ᱠᱟᱹᱴᱤᱡ ᱵᱟᱝ ᱟᱸᱢᱚᱜ ᱠᱟᱱ ᱫᱚ, ᱟᱪᱪᱷᱟ ᱢᱟᱱᱮ ᱞᱟᱦᱟ ᱛᱟᱭᱚᱢᱚᱜ ᱠᱟᱱᱟ ᱠᱟᱹᱴᱤᱡ ᱥᱮ,
ᱱᱤᱛᱚᱜ ᱟᱸᱡᱚᱢᱚᱜ ᱠᱟᱱᱟ?
ᱦᱮᱸ ᱱᱤᱛᱚᱜ ᱴᱷᱤᱠ ᱜᱮᱭᱟ ᱾
ᱦᱩᱸ ᱱᱤᱛᱚᱜ ᱴᱷᱤᱠ ᱜᱮᱭᱟ᱾
ᱚᱱᱟ ᱜᱮ ᱛᱚᱵᱮ ᱱᱤᱭᱟᱹ ᱠᱚᱴᱟ ᱫᱤᱱ ᱪᱮᱫ ᱠᱚ ᱯᱮ ᱩᱛᱩ ᱵᱟᱲᱟ ᱫᱟ ᱛᱚᱵᱮ ᱚᱲᱟᱜ ᱠᱚᱨᱮ?
ᱟᱹᱞᱩ ᱠᱚ ᱟᱹᱰᱤ ᱠᱤᱪᱷᱩ ᱟᱨ ᱞᱮ ᱠᱚᱸᱰᱷᱟ ᱟᱲᱟᱜ
ᱚ, ᱪᱮᱫ ᱮᱢ ᱞᱟᱹᱭ ᱠᱮᱫᱟ?
ᱠᱚᱸᱰᱷᱟ ᱟᱲᱟᱜ᱾
ᱦᱳᱭ ᱠᱚᱸᱰᱷᱟ ᱠᱚᱸᱰᱷᱟ ᱟᱲᱟᱜ ᱠᱤᱱᱛᱩ ᱥᱤᱵᱤᱞᱼᱟ ᱵᱟᱝ?
ᱦᱮᱸ ᱠᱚᱸᱵᱷᱟ ᱟᱞᱩ
ᱠᱚᱸᱰᱷᱟ ᱟᱹᱞᱩ ᱵᱟᱝ?
ᱚᱱᱟ ᱜᱮ
ᱦᱮᱸᱜ ᱼᱼ ᱚ ᱠᱚᱸᱰᱷᱟ ᱵᱟᱦᱟ ᱦᱚᱸᱠᱚ ᱚᱱᱟ ᱠᱚ ᱩᱛᱩᱭᱟ ᱥᱮ? ᱦᱩᱸ᱾ ᱛᱚ ᱛᱮᱦᱮᱧ ᱫᱚ ᱪᱮᱫ ᱯᱮ ᱩᱛᱩ ᱞᱮᱫ ᱛᱟᱦᱮᱸ ᱠᱚᱸᱰᱷᱟ ᱜᱮ ᱵᱟᱝ?
ᱵᱟᱝ, ᱱᱤᱛᱚᱜ ᱫᱚ ᱟᱞᱩ ᱩᱛᱩ ᱦᱩᱭ ᱞᱮᱱᱟ ᱟᱞᱩ ᱾ ᱫᱚ ᱵᱷᱟᱜᱮ ᱥᱤᱵᱤᱞ ᱠᱟᱱ ᱛᱟᱦᱮᱫ
ᱥᱤᱵᱤᱞ ᱫᱚ ᱠᱟᱱᱟᱢᱚᱜᱼᱟ, ᱟᱫᱚ ᱟᱨ ᱟᱯᱮ ᱫᱚ ᱯᱮ ᱥᱤ ᱦᱚᱪ ᱮᱫᱟ ᱠᱷᱮᱛ᱾
ᱦᱮᱸ ᱥᱤ ᱦᱚᱪᱚ ᱦᱩᱭ ᱟᱠᱟᱱᱟ᱾
ᱚᱸᱻ
ᱚᱱᱟ ᱜᱮ
ᱦᱳᱭ ᱥᱤ ᱦᱚᱪᱚ ᱮᱫᱟ ᱵᱟᱝ?
ᱦᱮᱸ᱾
ᱟᱫᱚ ᱚᱲᱟᱜ ᱦᱚᱲ ᱫᱚ ᱛᱤᱥ ᱠᱚ ᱦᱤᱡᱩᱜ ᱛᱟᱯᱮᱭᱟ? ᱚᱱᱛᱮ ᱵᱟᱭᱨᱮ ᱠᱷᱚᱱᱟᱜ ᱫᱚ᱾
ᱚᱲᱟᱜ ᱦᱤᱡᱩᱜ ᱞᱟᱜ ᱩᱱᱠᱩ ᱮᱠᱷᱚᱱ ᱩᱱᱤᱥ ᱵᱤᱥ ᱫᱤᱱ ᱞᱟᱦᱟ᱾
ᱩᱱᱤᱥ ᱫᱤᱱ ᱢᱟᱱᱮ ᱪᱮᱫ? ᱱᱤᱭᱟᱹ ᱵᱚᱪᱷᱚᱨ ᱫᱚ ᱯᱩᱨᱟᱹ ᱠᱚ ᱛᱟᱦᱮᱱᱟ ᱥᱮ ᱪᱮᱫ?
ᱵᱟᱝ, ᱱᱚᱣᱟ ᱵᱚᱪᱷᱚᱨ ᱫᱚ ᱵᱟᱝ, ᱦᱩᱲᱩ ᱨᱚᱦᱚᱭ ᱟᱵᱚ ᱚᱱᱟ ᱠᱚᱨᱮ ᱡᱚᱠᱷᱚᱱ ᱦᱩᱲᱩ ᱠᱚ ᱨᱚᱦᱚᱭᱟ, ᱩᱱ ᱥᱩᱢᱚᱭ ᱠᱷᱟᱱ ᱠᱚ ᱦᱤᱡᱩᱜᱼᱟ᱾
ᱦᱩᱸ ᱦᱩᱲᱩ ᱨᱚᱦᱚᱭ ᱢᱩᱪᱟᱹᱫ ᱢᱩᱪᱟᱹᱫ ᱴᱟᱭᱤᱢ ᱜᱮ ᱠᱚ ᱦᱤᱡᱩᱜᱼᱟ᱾
ᱦᱩᱲᱩ ᱨᱮᱦᱚᱭ ᱢᱩᱪᱟᱹᱫ, ᱟᱯᱮ ᱚᱸᱰᱮ ᱥᱚᱨᱦᱟᱭ ᱦᱩᱭᱩᱜ ᱜᱮᱭᱟ?
ᱦᱮᱸᱻ
ᱦᱩᱸ᱾
ᱦᱮ ᱦᱩᱭᱩᱜ
ᱥᱚᱨᱦᱟᱭ ᱠᱷᱩᱱᱴᱟᱹᱣ ᱠᱚ ᱦᱩᱭᱩᱜ ᱜᱮ ᱛᱟᱯᱮ ᱥᱮ ᱵᱟᱝ ᱚᱸᱰᱮ? ᱢᱚᱛᱮ ᱞᱟᱦᱟᱛᱮ ᱞᱟᱦᱟᱛᱮ ᱜᱟᱭ ᱠᱚ ᱵᱟᱝᱠᱚ ᱟᱯᱮ ᱫᱚ ᱚᱸᱰᱮ ᱫᱚ ᱚᱠᱟ ᱴᱷᱮᱱ ᱦᱩᱭᱩᱜ ᱛᱟᱯᱮᱭᱟ? ᱟᱯᱮᱭᱟᱜ ᱫᱚ ᱚᱰᱮ ᱫᱚ
ᱯᱨᱟᱭᱢᱟᱨᱤ ᱥᱠᱩᱞ᱾
ᱯᱨᱟᱭᱢᱟᱨᱤ ᱥᱠᱩᱞ ᱯᱨᱟᱭᱢᱟᱨᱤ ᱥᱠᱩᱞ ᱨᱮ ᱵᱟᱝ?
ᱦᱩᱸᱻ᱾
ᱢᱟᱨᱮ ᱢᱟᱨᱟᱝ ᱜᱚᱰᱟ ᱛᱟᱦᱮᱸᱠᱟᱱᱟ ᱚ᱾
ᱛᱚᱵ ᱠᱷᱮᱛ ᱢᱮᱛ ᱠᱚᱠᱚ ᱵᱮᱱᱟᱣ ᱠᱮᱫᱟ᱾ ᱜᱷᱟᱰᱤᱛᱟ ᱠᱚᱠᱚ ᱛᱟᱲᱟᱣ ᱠᱮᱫᱟ᱾
ᱢᱤᱫᱴᱟᱹᱭ ᱠᱚ ᱛᱟᱣᱟ ᱚᱰᱮ, ᱯᱮᱨᱟᱤᱪ ᱯᱮᱨᱟᱤᱪ ᱠᱚ ᱫᱚᱦᱚᱭ ᱛᱟᱦᱮᱱᱟ ᱾ ᱪᱮᱫ ᱞᱮᱠᱟ ᱯᱮᱨᱟᱤᱪ ᱫᱚ? ᱟᱰᱤ ᱥᱟᱹᱜᱤᱧ ᱥᱟᱹᱜᱤᱧ ᱨᱮᱱ ᱠᱟᱰᱟ ᱠᱚ ᱰᱟᱝᱨᱟ ᱟᱜᱩ ᱠᱚ ᱛᱟᱦᱮᱫ᱾ ᱚᱻ᱾
ᱢᱟᱱᱮ ᱚᱱᱮ ᱚᱱᱠᱟ ᱪᱮ ᱠᱟᱲᱟ ᱰᱟᱝᱨᱤ ᱠᱚ ᱚᱱᱠᱟ ᱟᱹᱜᱩ ᱠᱚᱣᱟ᱾ ᱱᱚᱰᱮ ᱢᱟᱱᱮ ᱱᱚᱸᱰᱮ ᱠᱷᱩᱱᱴᱟᱹᱣ ᱞᱟᱜᱤᱫ ᱛᱮ ᱥᱮ ᱪᱮ? ᱦᱮ ᱠᱷᱩᱱᱴᱟᱹᱣ ᱞᱟᱜᱟᱫ ᱯᱮᱨᱟᱡᱽ ᱠᱚ ᱪᱮᱫ ᱞᱮᱠᱟ ᱛᱟᱦᱮᱱᱟ, ᱯᱚᱭᱥᱟ ᱠᱟᱹᱣᱰᱤ ᱠᱚ ᱥᱮ ᱡᱟᱦᱱᱟᱜ ᱯᱚᱭᱥᱟ ᱫᱚ ᱡᱟᱦᱟ ᱞᱟᱹᱠᱛᱤ ᱟᱱᱟᱜ ᱡᱤᱱᱤᱥ ᱜᱮ, ᱯᱮᱨᱟᱡ ᱫᱚ ᱛᱟᱦᱮᱱᱟ᱾ ᱚᱻ
ᱦᱩᱲᱩ ᱫᱟᱞ ᱢᱮᱥᱤᱱ, ᱥᱯᱨᱮᱰᱤᱝ ᱠᱤ,
ᱟᱹᱰᱤ ᱫᱟᱢᱤ ᱫᱟᱢᱤ ᱧᱚᱜ ᱜᱮᱛᱚ᱾ ᱛᱟᱦᱮᱱᱟ ᱦᱮᱸ, ᱦᱩᱸ᱾ ᱦᱩᱸ᱾
ᱟᱨ ᱮᱱᱮᱡ ᱠᱚ ᱞᱟᱜᱟᱫ ᱫᱚ ᱟᱨ ᱜᱮᱸᱫᱟᱜ ᱛᱟᱦᱮᱸᱱ ᱛᱟᱦᱮᱸᱜᱼᱟ ᱟᱨ ᱡᱟᱦᱟᱸᱭ ᱨᱩᱨᱩ ᱠᱚ ᱞᱟᱜᱟᱫ ᱫᱚ ᱟᱸᱜ ᱫᱷᱩᱛᱤ ᱛᱟᱦᱮᱸᱱ ᱛᱟᱦᱮᱸᱜ-ᱟ᱾
ᱪᱮᱫ, ᱨᱩᱨᱩ ᱠᱚ ᱞᱟᱜᱤᱫ ᱫᱚ ᱫᱷᱩᱛᱤ ᱵᱟᱝ? ᱩᱸᱻ, ᱦᱮᱸ ᱛᱚ᱾
ᱟᱨ ᱡᱟᱦᱟᱸ ᱟᱯᱮ ᱥᱮᱫ ᱚᱱᱟ ᱨᱟᱡᱽ ᱵᱟᱸᱫᱽ ᱢᱮᱱᱟᱜᱼᱟ ᱛᱟᱭᱚᱢ ᱫᱟᱨᱮᱱᱟᱜ ᱪᱮᱫ ᱵᱟᱸᱫᱽ ᱧᱩᱛᱩᱢ ᱪᱮᱫ ᱮᱢ ᱞᱟᱹᱭ ᱠᱮᱫᱟ ᱦᱤᱲᱤᱧ ᱠᱤᱫᱟᱹᱧ᱾ ᱚᱱᱟ ᱢᱟᱨᱟᱝ ᱧᱚᱜ ᱵᱟᱸᱫᱽ ᱦᱤᱠᱤᱢ ᱵᱟᱸᱫᱽ ᱵᱟᱝ? ᱠᱤᱢ ᱵᱟᱸᱫᱽ,
ᱚ,
ᱦᱩᱸᱜ-ᱩᱸ, ᱟᱫᱚ ᱟᱱᱟ ᱚᱱᱟ ᱡᱟᱦᱟᱸ ᱨᱟᱥᱛᱟ ᱪᱟᱞᱟᱣ ᱠᱟᱱ, ᱚᱸᱰᱮ ᱪᱮᱞᱮ?
ᱞᱟᱹᱭ ᱢᱮ,
ᱚᱸ ᱚᱸᱰᱮ ᱦᱟ ᱠᱩ ᱠᱚ ᱚᱸᱰᱮ ᱪᱮᱫ ᱞᱮᱠᱟ ᱪᱟᱥ ᱟᱨ ᱢᱮᱱᱟᱜᱼᱟ ᱚᱸᱰᱮ?
ᱦᱚᱸ ᱚᱸᱰᱮ ᱪᱟᱥ ᱵᱷᱟᱜᱤ ᱢᱮᱱᱟᱜᱼᱟ
ᱚ, ᱱᱤᱭᱟᱹ ᱵᱟᱨ ᱵᱟᱦᱟ ᱵᱚᱸᱜᱟᱦᱟᱠᱩ‌ᱞᱮ ᱥᱟᱵ ᱠᱚᱣᱟ ᱾ ᱚᱸᱰᱮ ᱦᱟᱹᱠᱩ, ᱟᱸᱻ, ᱟᱸᱡᱮᱫ ᱟᱠᱚ?
ᱟᱸᱡᱮᱫ ᱫᱚ ᱵᱟᱝ ᱞᱮ ᱟᱸᱡᱮᱫᱟ ᱡᱟᱞ ᱛᱮᱞᱮ ᱛᱚ ᱵᱚᱲᱚ ᱡᱟᱞ ᱛᱮ᱾ ᱦᱩᱸ᱾
ᱚᱻ᱾ ᱡᱟᱞ ᱛᱮ ᱵᱟᱝ᱾
ᱦᱩᱸ᱾
ᱚᱸᱰᱮ ᱫᱚᱠᱚ ᱟᱲᱟᱜ ᱠᱚᱣᱟ ᱦᱟᱹᱠᱩ ᱥᱮ ᱟᱡ ᱛᱮᱜᱮ?
ᱩᱸᱻ ᱟᱲᱟᱜ ᱫᱚᱠᱚ ᱟᱲᱟᱜ ᱠᱚ ᱜᱮᱭᱟ
ᱚᱸᱻ᱾ ᱢᱟᱱᱮ ᱩᱱᱠᱩ ᱡᱷᱚᱛᱚ ᱠᱚ ᱥᱟᱵ ᱦᱚᱪᱚ ᱟᱠᱚᱣᱟ ᱚᱸᱰᱮ ᱫᱚ ᱡᱟᱦᱟᱸᱭ ᱜᱮᱢ ᱪᱟᱞᱟᱜ, ᱥᱮ ᱪᱮᱫ ᱞᱮᱠᱟ?
ᱵᱟᱝ ᱵᱟᱝ ᱵᱟᱝ ᱟᱸ ᱥᱤᱨᱤᱯ ᱟᱛᱩ ᱦᱚᱲ ᱜᱮ᱾
ᱟᱛᱩ ᱦᱚᱲ ᱜᱮ ᱵᱟᱝ?
ᱦᱮᱸ, ᱟᱨ ᱢᱤᱫᱴᱷᱮᱱ ᱠᱚ ᱦᱟᱹᱴᱤᱧ ᱠᱚᱣᱟ ᱠᱚ,
ᱵᱟᱝ?
ᱦᱩᱸ᱾
ᱚᱸ ᱵᱟᱹᱲᱥᱤ ᱠᱚ ᱚᱸᱰᱮ ᱯᱮ ᱡᱟᱸᱦᱟᱭ ᱵᱟᱬᱥᱤ ᱠᱚ ᱚᱸᱰᱮ ᱵᱟᱠᱚ ᱵᱟᱬᱥᱤ ᱦᱚᱪᱚᱣᱟᱜ-ᱟ?
ᱵᱟᱝ ᱠᱚ ᱵᱟᱬᱥᱤ ᱦᱚᱪᱚᱣᱟᱜ-ᱟ ᱡᱚᱠᱷᱚᱱ ᱠᱚ ᱦᱚᱸᱜ-ᱚᱭ ᱡᱚᱠᱷᱚᱱ, ᱴᱤᱠᱤᱴ ᱵᱟᱲᱟᱭ ᱜᱮᱭᱟ ᱠᱚ ᱩᱱ ᱥᱚᱢᱚᱭ ᱠᱚ ᱵᱟᱬᱥᱤ ᱦᱚᱪᱚᱣᱟᱜᱼᱟ᱾
ᱪᱮᱫ ᱴᱤᱠᱤᱴ ᱥᱤᱥᱴᱮᱢ ᱚᱸᱰᱮ ᱟᱨᱦᱚᱸ ᱠᱚ ᱚᱱᱠᱟᱭᱟ ᱥᱮ ᱪᱮᱫ?
ᱦᱮᱸ ᱦᱮᱸ ᱦᱮᱸ᱾
ᱢᱟᱱᱮ ᱦᱟᱹᱠᱩ ᱢᱟᱨᱮ ᱢᱮᱱᱟᱜ ᱠᱚᱣᱟ ᱚᱸᱰᱮ ᱦᱟᱹᱠᱩ, ᱛᱤᱱᱟᱹᱜ ᱠᱤᱞᱳ ᱜᱟᱱ ᱠᱚ ᱢᱮᱱᱟᱜ ᱠᱚᱣᱟ?
ᱟᱢ ᱟᱫᱚ ᱯᱨᱚᱛᱤ ᱥᱮᱨᱢᱟ ᱜᱮ ᱥᱟᱵ ᱦᱩᱭᱩᱜᱼᱟ ᱛᱚ ᱚᱱᱠᱟ ᱫᱚ ᱵᱟᱠᱚ ᱦᱟᱨᱟᱜ ᱜᱮᱭᱟ᱾
ᱚᱸ ᱚᱱᱮ ᱵᱟᱹᱲᱥᱤᱢ ᱪᱟᱞᱟᱣ ᱟᱠᱟᱱᱟ ᱵᱟᱹᱲᱥᱤ᱾
ᱪᱤᱠᱟᱹᱭᱮᱱᱟ
ᱪᱟᱞᱟᱣ ᱵᱟᱲᱟ ᱟᱠᱟᱱᱟᱢ ᱚᱱᱟ ᱢᱟᱴᱷ ᱦᱮᱸ
ᱦᱮᱸ ᱴᱤᱠᱤᱴ ᱠᱟᱛᱮᱫ ᱥᱟᱵ ᱵᱟᱲᱟ ᱦᱩᱭ ᱟᱠᱟᱱᱟ ᱦᱮᱸ
ᱴᱤᱠᱤᱴ ᱫᱚ ᱪᱮᱫ ᱞᱮᱠᱟ ᱠᱚ ᱫᱚᱦᱚᱭ ᱜᱮᱭᱟ ᱚᱸᱰᱮ ᱢᱟᱱᱮ ᱴᱤᱠᱤᱴ ᱵᱟᱲᱥᱤ ᱫᱚ ᱪᱮᱫ ᱞᱮᱠᱟ ᱢᱤᱫᱴᱟᱝ ᱢᱟᱪᱟᱨᱮ ᱳᱭ ᱯᱟᱸᱪᱥᱚ ᱴᱟᱠᱟ. ᱚᱸ
ᱟᱨ ᱢᱤᱫᱴᱟᱝ ᱢᱟᱪᱟᱨᱮ ᱵᱟᱨᱭᱟ ᱵᱟᱨᱭᱟ ᱵᱟᱹᱲᱥᱤ
ᱵᱟᱨᱭᱟ ᱵᱟᱬᱥᱤ ᱵᱟᱝ ᱦᱮᱸ ᱡᱩᱫᱤ ᱦᱟᱹᱠᱩ ᱪᱟᱞᱟᱣ ᱵᱟᱲᱟ ᱦᱩᱭ ᱠᱟᱱᱟ ᱡᱩᱫᱤ ᱦᱟᱹᱠᱩ ᱡᱩᱫᱤᱢ ᱟᱢ ᱪᱟᱞᱟᱣ ᱟᱠᱟᱱᱟᱢ ᱚᱱᱠᱟ ᱴᱤᱠᱤᱴ ᱤᱫᱤᱭᱟ ᱦᱮᱸ ᱡᱩᱫᱤ ᱢᱤᱫᱴᱟᱝ ᱦᱚᱸ ᱡᱩᱫᱤ ᱵᱟᱢ ᱥᱟᱵᱮᱭᱟ ᱟᱫᱚ ᱯᱚᱭᱥᱟ ᱛᱳ ᱟᱢ ᱫᱚ ᱞᱚᱥ ᱪᱟᱞᱟᱜ ᱛᱟᱢᱟ ᱛᱳ
ᱦᱮᱸ ᱞᱚᱥ ᱪᱟᱞᱟᱜᱼᱟ
ᱟᱡ ᱦᱟᱠᱩ ᱜᱮ ᱡᱩᱫᱤ ᱵᱟᱭ ᱡᱚᱢᱟᱭ ᱪᱮᱫ ᱮᱢ ᱪᱤᱠᱟᱹᱭᱟ
ᱩᱱᱫᱚ ᱚᱱᱠᱟ ᱵᱮᱵᱚᱥᱛᱷᱟᱭᱟᱠᱚ ᱠᱷᱟᱱ ᱚᱱᱠᱟ ᱡᱟᱦᱟᱸ ᱞᱮᱠᱟ ᱜᱮ
ᱦᱮᱸ
ᱪᱮᱫ ᱰᱤᱥᱤᱥᱮᱱ ᱠᱚ ᱮᱢᱟ ᱡᱮ ᱦᱟᱯ ᱨᱩᱣᱟᱹᱲ ᱚᱱᱠᱟ ᱠᱚ ᱵᱮᱵᱚᱥᱛᱷᱟ ᱛᱟᱦᱮᱱᱟ᱾
ᱩᱱᱠᱩ ᱦᱟᱹᱠᱩ ᱫᱚ ᱢᱟᱱᱮ ᱟᱢ ᱤᱫᱤ ᱠᱚᱣᱟᱢ ᱥᱮ ᱩᱱᱠᱩ ᱫᱚ ᱩᱱᱠᱩ ᱠᱚ ᱫᱚᱦᱚ ᱠᱚᱣᱟ ᱚᱱᱟ ᱫᱚ ᱪᱮᱫ ᱞᱮᱠᱟ᱾ ᱚᱱᱟ ᱫᱚ ᱟᱨ ᱦᱟᱠᱩ ᱛᱤᱱᱟᱹᱜ ᱮᱢ ᱥᱵᱟ ᱫᱟᱲᱮᱭᱟᱠᱚᱣᱟ ᱡᱚᱛᱚ ᱟᱢ ᱨᱮᱱ᱾ ᱡᱷᱚᱛᱚ ᱦᱚᱲ ᱨᱮᱱ ᱵᱟᱝ
ᱦᱮᱸ
ᱦᱮᱸ ᱪᱞᱟᱣᱮᱱ ᱥᱮᱨᱢᱟ ᱫᱚ ᱰᱷᱮᱨ ᱜᱮ ᱥᱟᱵ ᱰᱷᱮᱨ ᱯᱮ ᱥᱟᱵ ᱞᱮᱜ ᱠᱚᱣᱟ ᱵᱟᱝ
ᱚᱸ
ᱫᱩᱥᱚᱲᱟ ᱥᱚᱥᱟᱭᱴᱤ ᱢᱟᱱᱮ ᱵᱷᱟᱞᱮ ᱜᱮᱛᱚᱯᱮ ᱥᱟᱵ ᱞᱮᱫ ᱠᱚᱣᱟ ᱦᱮᱸ ᱦᱩᱸ ᱰᱷᱮᱨ ᱜᱮᱞᱮ ᱥᱟᱵ ᱞᱮᱜ ᱠᱚᱣᱟ ᱟᱞᱮ ᱫᱚ ᱛᱟᱦᱮᱸ ᱠᱟᱱᱟ ᱞᱮ ᱯᱤᱱ ᱦᱚᱲ ᱛᱮᱞᱮ ᱛᱟᱦᱮᱸ ᱠᱟᱱᱟ ᱯᱩᱱ ᱦᱚᱲ ᱵᱟᱝ
ᱦᱮᱸ
ᱨᱩᱭ ᱠᱟᱛᱞᱟ ᱩᱱᱠᱩ ᱱᱟᱦᱟᱜ ᱩᱱᱠᱩ ᱞᱮᱠᱟ ᱦᱟᱹᱠᱩ ᱥᱮ ᱟᱨᱚ ᱮᱴᱟᱜ ᱦᱟᱹᱠᱩ ᱠᱚ ᱢᱮᱱᱟᱜ ᱠᱚᱣᱟ ᱨᱩᱭ ᱵᱟᱹᱲᱤ ᱵᱟᱝ
ᱠᱟᱛᱞᱟ ᱫᱚ ᱵᱟᱹᱱᱩᱜ ᱠᱚᱣᱟ
ᱦᱩᱸ ᱠᱟᱛᱞᱟ ᱵᱟᱹᱱᱩᱜ ᱠᱚᱣᱟ ᱵᱟᱝ
ᱦᱩᱸ ᱟᱨ ᱦᱟᱱᱮ ᱥᱤᱞᱫᱟᱹ ᱥᱮᱫ ᱢᱤᱫᱴᱮᱱ ᱢᱟᱨᱟᱝ ᱵᱟᱸᱫᱷ ᱢᱮᱱᱟᱜᱼᱟ᱾
ᱥᱤᱞᱫᱟᱹ ᱥᱮᱜ ᱨᱮ ᱢᱤᱫᱴᱮᱱ ᱢᱟᱨᱟᱝ ᱵᱟᱱᱫᱽ ᱪᱮᱥ ᱞᱮᱠᱟ ᱴᱤᱠᱤᱴ ᱚᱰᱮ
ᱚᱸᱰᱮ ᱫᱚ ᱚᱸᱰᱮ ᱫᱚ ᱢᱤᱫᱴᱮᱱ ᱵᱟᱸᱫᱷ ᱫᱚ ᱮᱠᱪᱩᱭᱮᱞᱤ ᱵᱟᱝ ᱠᱚ ᱞᱟᱹᱭᱟ ᱚᱱᱟ ᱫᱚ
ᱛᱚᱵᱮ ᱪᱮᱫ ᱠᱚ ᱞᱟᱹᱭᱟ ᱚᱱᱟᱫᱚ
ᱚᱱᱟ ᱫᱚ ᱰᱮᱢ ᱞᱮᱠᱟ ᱜᱮ ᱥᱟᱜ ᱠᱟᱜ ᱢᱮ ᱯᱨᱚᱪᱩᱨ ᱢᱟᱨᱟᱝ ᱯᱨᱚᱪᱩᱨ ᱢᱟᱨᱟᱝ
ᱟᱹᱰᱤ ᱢᱟᱨᱟᱝᱟ ᱵᱟᱝ
ᱦᱮᱸ ᱡᱟᱭᱜᱟ ᱵᱮᱱᱟᱣ ᱡᱚᱝ ᱢᱮ ᱟᱨ ᱦᱟᱹᱠᱩ ᱥᱟᱵ ᱠᱚᱢ
ᱢᱟᱱᱮ ᱚᱸᱰᱮ ᱫᱚ ᱵᱟᱠᱚ ᱞᱟᱹᱭᱟ ᱪᱮᱫ ᱦᱚᱸ
ᱩᱸᱦᱩᱜ ᱛᱚᱵᱮ ᱞᱳᱠᱟᱞ ᱦᱚᱲ,
ᱞᱳᱠᱟᱞ ᱦᱚᱲ ᱵᱟᱝ ᱵᱟᱭᱨᱮ ᱨᱮᱱ ᱫᱚ ᱵᱟᱝ,
ᱦᱩᱸᱜ ᱩᱦᱩᱸᱜ,
ᱢᱟᱱᱮ ᱡᱟᱦᱟᱸ ᱚᱱᱟ ᱥᱩᱨ ᱥᱩᱯᱩᱨ ᱠᱚᱨᱮᱱ ᱜᱮ ᱵᱟᱝ, ᱦᱟᱸᱜ ᱟᱞᱮ ᱫᱚ ᱯᱮᱲᱟ ᱠᱚ ᱛᱟᱦᱮᱸ ᱠᱟᱱᱟ ᱛᱚᱫᱚ ᱚᱸᱰᱮ ᱠᱷᱚᱱᱟᱜ ᱞᱮ ᱟᱫᱚ ᱞᱮ ᱞᱟᱹᱭᱟᱭ ᱠᱟᱱᱟ ᱡᱮ ᱫᱚᱦᱲᱟ, ᱚ
ᱚᱸᱰᱮ ᱦᱚᱴᱟᱛ ᱵᱷᱟᱜᱮ ᱥᱟᱵ ᱦᱩᱭᱩᱜ ᱠᱟᱱ ᱛᱟᱦᱮᱸᱫ ᱚᱸᱰᱮ ᱦᱚᱸ ᱵᱟᱨ ᱫᱤᱱ ᱞᱮ ᱛᱟᱦᱮᱸ ᱠᱟᱱᱟ ᱯᱮᱲᱟ ᱴᱷᱮᱱ,
ᱵᱟᱨ ᱫᱤᱱ ᱵᱟᱝ,
ᱦᱩᱸ
ᱵᱟᱨ ᱫᱤᱱ ᱨᱮᱜᱮ ᱛᱤᱱᱟᱜ ᱯᱮ ᱥᱟᱵ ᱞᱮᱫ ᱠᱚᱣᱟ ᱢᱟᱱᱮ ᱚᱸᱰᱮ ᱟᱯ ᱟᱫᱷᱮᱱ ᱜᱮ,
ᱦᱩᱸ ᱵᱟᱨ ᱫᱤᱱ ᱦᱮᱸ ᱚᱱᱠᱟ ᱮᱠ ᱠᱤᱞᱳ ᱰᱮᱲ ᱠᱤᱞᱳ ᱥᱟᱭᱤᱡ ᱨᱮᱱ
ᱚ ᱛᱚ ᱵᱷᱟᱞᱤ ᱜᱮᱫᱚ
ᱨᱟᱠᱟᱵ ᱠᱟᱱ ᱛᱟᱦᱮᱸ ᱦᱮᱸ ᱟᱨ ᱫᱚᱥᱟᱨ ᱫᱤᱱ ᱦᱤᱞᱳᱜ ᱫᱚ ᱚᱱᱠᱟ ᱥᱟᱵ ᱦᱩᱭᱩᱜ ᱠᱟᱱ ᱛᱱᱟ ᱤᱭᱟᱹ ᱵᱟᱹᱲᱥᱤ, ᱵᱟᱹᱲᱥᱤ ᱡᱟᱦᱟᱸ ᱵᱟᱹᱲᱥᱤ ᱥᱳᱡᱷᱮᱭᱮᱱᱟ ᱥᱮ
ᱦᱮᱸ ᱦᱟᱹᱠᱳ ᱨᱟᱠᱟᱵ ᱟᱜᱩ ᱟᱜᱩ ᱛᱮᱜᱮ ᱥᱳᱡᱷᱮᱭᱮᱱᱟ ᱵᱟᱲᱥᱤ ᱵᱩᱡᱩᱜ ᱚᱱᱠᱟ ᱥᱟᱹᱨᱤᱜ ᱤᱧ ᱪᱟᱞᱟᱣ ᱵᱟᱲ ᱟᱠᱟᱱᱟ ᱥᱮ ᱞᱟᱦᱟᱛᱮ ᱦᱟᱹᱠᱩ ᱵᱟᱹᱲᱥᱤ ᱦᱮᱸ ᱢᱟᱱᱮ ᱡᱩᱫᱤ ᱚᱱᱟ ᱵᱟᱹᱲᱥᱤ ᱡᱚᱫᱤ ᱜᱚᱦᱚᱲ ᱠᱟᱜ-ᱟᱭ ᱡᱩᱫᱤ ᱩᱱ ᱫᱟᱨᱮ, ᱟᱢᱟᱜ ᱵᱟᱵᱮᱨ ᱥᱮ ᱡᱟᱦᱟᱱᱟᱜ ᱵᱟᱹᱲᱥᱤ ᱛᱚᱯᱟᱜᱚᱜ ᱛᱟᱢᱟ ᱟᱹᱰᱤ ᱠᱚᱥᱴᱚ ᱵᱩᱡᱷᱟᱹᱜ-ᱟ ᱦᱮᱸ,
ᱵᱟᱵᱮᱨ ᱫᱚ ᱟᱹᱰᱤ, ᱵᱟᱵᱮᱨ ᱵᱟᱵᱮᱨ ᱫᱚ ᱴᱷᱤᱠ ᱜᱮ ᱛᱟᱦᱮᱸ ᱠᱟᱱᱟ ᱵᱟᱹᱲᱥᱤ ᱜᱮ ᱥᱚᱡᱷᱮᱱᱟ ᱩᱱᱟᱹᱜ ᱴᱟᱠᱟ ᱨᱮᱱᱟᱜ ᱵᱟᱹᱲᱥᱤ ᱦᱟᱛᱟᱣ ᱦᱩᱭ ᱠᱟᱱᱟ, ᱛᱟᱣ ᱥᱚᱡᱷᱮᱭ ᱱᱟ ᱪᱤᱠᱟᱹ ᱛᱮ ᱪᱚ ᱥᱚᱡᱷᱮᱭᱮ ᱱᱟ ᱠᱤ ᱡᱟᱱ ᱪᱚ,
ᱥᱩᱡᱷᱚᱱ ᱪᱮᱫᱮᱠᱟ ᱢᱟᱱᱮ ᱢᱮᱱᱫᱟ, ᱥᱮ ᱠᱟᱸᱵᱩᱜ ᱱᱟ, ᱦᱮᱸ ᱚ ᱚᱱᱟ ᱠᱟᱴᱟᱴᱟᱜ ᱠᱟᱴᱟᱢ ᱞᱟᱹᱭ ᱫᱟ ᱠᱟᱴᱟᱢ ᱞᱟᱹᱭᱫᱟ ᱪᱮᱫ ᱦᱳᱭ ᱠᱟᱴᱟ ᱦᱳᱭ, ᱛᱟᱦᱚᱞᱮ ᱢᱮ ᱤᱧ ᱪᱤᱠᱟᱹᱧ ᱵᱩᱡᱟ ᱮᱠᱷᱟᱱ ᱚᱱᱟ ᱫᱚ,
ᱦᱳᱭ
ᱦᱮᱥᱮ
ᱦᱮᱸ ᱤᱧᱟᱹᱜ ᱫᱚ ᱟᱞᱟᱫᱟ ᱵᱟᱹᱲᱥᱤ ᱰᱟᱝ ᱛᱤᱧ ᱤᱧᱟᱹᱜ ᱵᱟᱹᱲᱥᱤ ᱰᱟᱝ ᱫᱚ ᱡᱟᱦᱟᱸ ᱢᱮᱱᱟᱜ ᱛᱤᱧᱟ ᱚᱠᱚᱭ ᱵᱟᱠᱚ ᱡᱚᱴᱮᱫ ᱛᱤᱧᱟᱹ ᱮᱠᱢᱟᱛᱨᱚ ᱤᱧ, ᱤᱧᱜᱤᱧ ᱥᱟᱵ ᱠᱚᱣᱟ ᱚᱱᱟ ᱛᱮᱫᱚ,
ᱪᱮᱫ ᱦᱟᱛᱟᱣ ᱮᱫᱟ ᱪᱮᱫ ᱚᱱᱟ ᱫᱚ ᱪᱮᱫᱴᱟ ᱤᱭᱟᱹ ᱨᱮᱱᱟᱜ ᱜᱮ, ᱢᱟᱨᱟᱝ ᱳ
ᱚᱱᱟ ᱫᱚ ᱵᱟᱹᱧ ᱦᱟᱛᱟᱣ ᱠᱟᱫᱟ ᱡᱟᱦᱟᱸ ᱨᱮᱜᱤᱧ ᱪᱟᱞᱟᱜ-ᱟ ᱚᱱᱟᱴᱟᱜ ᱫᱚ ᱵᱟᱠᱚ ᱮᱢ ᱮᱢ ᱠᱟᱜ ᱛᱤᱧᱟᱹ ᱠᱚ,
ᱦᱚᱸ
ᱮᱴᱟᱜ ᱵᱟᱹᱲᱥᱤᱰᱟᱝ ᱫᱚ ᱵᱟᱠᱚ ᱦᱟᱛᱟᱣ ᱛᱤᱧᱟ ᱵᱚᱨᱚᱱ ᱪᱚ, ᱵᱟᱹᱲᱥᱤ ᱠᱟᱴᱟ ᱠᱚ ᱯᱟᱞᱴᱟᱣ ᱛᱤᱧᱟ ᱠᱟᱴᱟ ᱠᱚ ᱯᱟᱞᱴᱟᱣ ᱛᱤᱧᱟᱹ ᱛᱚᱵᱮ ᱚᱱᱟ ᱤᱭᱟᱹ ᱫᱚ ᱰᱟᱝ ᱫᱚᱠᱚ ᱮᱢ ᱠᱟᱛᱤᱧᱟ,
ᱦᱚᱸ
ᱱᱮᱛᱟᱨ ᱫᱚ ᱦᱟᱹᱠᱩ ᱥᱟᱵ ᱵᱟᱝ ᱦᱩᱭᱩᱜ ᱠᱟᱱ ᱱᱮᱛᱟᱨ ᱫᱚ ᱵᱟᱝ
ᱩᱦᱩᱸᱜ ᱟᱨᱚ ᱚᱱᱠᱟ ᱜᱮ ᱫᱟᱜ ᱠᱚ ᱯᱮᱨᱮᱡ ᱦᱚᱪᱚ, ᱟᱨᱚ ᱠᱷᱟᱱ ᱪᱟᱞᱟᱜ ᱦᱩᱭᱩᱜᱼᱟ, ᱚᱱᱠᱟ ᱜᱮ᱾
ᱦᱮᱸᱻ᱾
ᱯᱚᱭᱥᱟ ᱞᱮ ᱪᱟᱸᱫᱟ
ᱞᱟᱹᱜᱤᱫ ᱵᱮᱱᱟ ᱪᱟᱨ ᱠᱚᱢ ᱦᱟᱹᱠᱩ ᱡᱟᱦᱟᱸ ᱥᱟᱵᱽ